ᱡᱚᱦᱟᱨ ᱜᱮ
ᱡᱚᱦᱟᱨ ᱜᱮ ᱪᱮᱫ ᱠᱚ ᱱᱚᱜᱚᱭ ᱜᱤᱛᱤᱡ ᱵᱟᱲᱟ ᱦᱩᱭ ᱟᱠᱟᱱᱟ᱾ ᱟᱢ ᱫᱚ?
ᱦᱮᱸ ᱜᱤᱛᱤ ᱵᱲᱟ ᱫᱩᱲ ᱵᱟᱲᱟ᱾
ᱚ ᱟᱨ ᱡᱚᱢ ᱠᱚᱛ ᱡᱚᱢ ᱦᱩᱭᱱᱟ?
ᱦᱮᱸ ᱡᱚᱢ ᱦᱩᱭᱱᱟ᱾
ᱟᱪᱪᱷᱟ ᱟᱨ ᱛᱮᱦᱮᱧ ᱛᱟᱦᱞᱮᱼᱼ ᱟ ᱦᱳᱞ ᱫᱤᱵᱚᱥ ᱨᱮ ᱪᱮ? ᱪᱮᱫ ᱞᱮᱠᱟ ᱟᱯᱮ ᱢᱟᱱᱟᱣ ᱠᱮᱫᱼᱟ ᱯᱮ ᱚᱱᱛᱮ ᱥᱮ ᱵᱟᱝ?
ᱦᱮᱸ ᱢᱟᱱᱟᱣ ᱦᱩᱭᱱᱟ ᱠᱚᱞᱮᱡᱽ ᱨᱮ᱾
ᱪᱮᱫ ᱞᱮᱠᱟ ᱯᱮ ᱢᱟᱱᱟᱣ ᱠᱮᱭᱟ ᱠᱟᱹᱴᱤᱡ ᱞᱟᱹᱭ ᱧᱟᱹ ᱢᱮ?
ᱦᱮᱸ ᱢᱟᱱᱟᱣ ᱠᱮᱫᱟᱞᱮ ᱵᱮᱥ ᱜᱮ ᱯᱳᱞᱼᱼ ᱯᱮᱲᱟ ᱠᱚ ᱢᱟᱱᱮ ᱡᱟᱦᱟᱸᱭ ᱱᱮᱣᱛᱟ ᱦᱩᱭ ᱞᱮᱱ ᱛᱟᱦᱮᱸᱱᱟ᱾
ᱦᱮᱸ ᱦᱮᱸ
ᱩᱱᱠᱩ ᱠᱚ ᱫᱟᱨᱟᱢ ᱦᱩᱭᱩᱜᱼᱟ ᱛᱚᱼᱼ ᱛᱟᱦᱞᱮ ᱴᱟᱢᱟᱠ ᱛᱩᱢᱫᱟᱜ ᱛᱮ ᱚᱸᱰᱮ ᱠᱷᱚᱱᱟᱜ ᱫᱟᱨᱟᱢ ᱫᱟᱨᱟᱢ ᱫᱟᱨᱟᱢᱼᱼ ᱛᱮ ᱟᱹᱜᱩᱭᱮᱫ ᱠᱚᱣᱟᱞᱮ ᱟᱹᱜᱩ ᱠᱟ ᱠᱟᱛᱮᱫ ᱚᱸᱰᱮᱼᱼ ᱨᱩᱢ ᱨᱮ ᱫᱩᱲᱩᱵ ᱱᱟᱠᱚ ᱫᱩᱲᱩᱵ ᱠᱟᱛᱮᱜ ᱚᱸᱰᱮᱼᱼ
ᱦᱩᱸ ᱦᱮᱸ ᱦᱮᱸ
ᱦᱩ ᱫᱚ ᱟᱨ ᱞᱚᱴᱟ ᱫᱟᱜ ᱠᱚ ᱥᱩᱨ ᱵᱟᱲᱟ ᱠᱟᱛᱮᱫ ᱜᱚᱴ ᱡᱚᱦᱟᱨ ᱯᱚᱨ ᱛᱟᱯᱚᱨ᱾ ᱩᱱᱠᱩ ᱥᱚᱢᱢᱟᱱ ᱮᱢᱟ ᱠᱚᱣᱟᱞᱮ ᱢᱟᱱᱮ ᱡᱟᱦᱟᱸ ᱮᱢᱟ ᱠᱚᱣᱟᱵᱚᱱ ᱟᱨᱠᱤ᱾
ᱦᱮᱸ ᱦᱮᱸ ᱦᱮᱸ ᱦᱮᱸ
ᱮ ᱵᱟᱦᱟ ᱢᱟᱞᱟ ᱛᱮ ᱟᱨᱠᱤ ᱦᱮᱸᱥᱮ ᱛᱚᱼᱼ ᱚᱱᱠᱟ ᱚᱱᱟ ᱠᱚ ᱦᱳᱭᱱᱟ, ᱛᱟᱨᱯᱚᱨᱮ ᱠᱤᱪᱷᱩ ᱟᱸ ᱢᱟᱱᱮ ᱡᱟᱦᱟᱸᱭ ᱱᱮᱶᱛᱟ ᱟᱜᱩ ᱦᱩᱭᱞᱮᱱ ᱾ ᱛᱮᱦᱮᱱᱟ ᱩᱱᱠᱩ ᱠᱚ, ᱵᱚᱠᱛᱤ ᱛᱟ ᱠᱚ, ᱠᱚ ᱮᱢ ᱠᱮᱫᱟ᱾ ᱡᱷᱚᱛᱚ ᱦᱚᱲ ᱜᱮ, ᱛᱟᱨᱯᱚᱨᱮ ᱠᱟᱹᱴᱤᱡ
ᱦᱮᱸ, ᱦᱮᱸ᱾
ᱥᱴᱩᱰᱮᱱᱥ ᱠᱚ ᱟᱨᱠᱤ, ᱮᱱᱮᱡ ᱥᱮᱨᱮᱧ ᱦᱩᱭᱮᱱᱟ᱾ ᱮᱱᱮᱡ ᱠᱮᱜᱼᱟ ᱠᱚ ᱥᱮᱨᱮᱧ ᱠᱮᱫᱟ ᱠᱚ ᱛᱟᱯᱚᱨ ᱚᱱᱚᱲᱦᱮ ᱠᱚᱠᱚ ᱞᱟᱹᱭ ᱵᱟᱲᱟ ᱠᱮᱫᱟ᱾
ᱦᱮᱸ,
ᱠᱚᱲᱟ ᱠᱩᱲᱤ ᱡᱷᱚᱛᱚ ᱦᱚᱲ ᱜᱮ᱾
ᱦᱮᱸ,
ᱛᱚ ᱱᱟᱯᱟᱭ ᱜᱮ ᱦᱩᱭᱱᱟ, ᱥᱟᱱᱟᱢ ᱠᱚᱜᱮ ᱠᱚ ᱥᱮᱴᱮᱨ ᱞᱮᱱ ᱛᱟᱦᱮᱸᱱᱟ᱾ ᱠᱚᱞᱮᱡᱽ ᱨᱮᱱ ᱡᱷᱚᱛᱚ ᱥᱮᱴ ᱢᱮᱰᱟᱢ ᱠᱚᱜᱮ,
ᱦᱮᱸ, ᱦᱮᱸ᱾
ᱦᱮᱸ,
ᱟᱨ ᱪᱮᱫ ᱠᱚ ᱛᱟᱯᱚᱨᱮ ᱡᱚᱢ ᱠᱚ, ᱡᱚᱢ ᱵᱟᱲᱟ ᱠᱚ ᱮᱢ ᱞᱮᱫ ᱯᱮᱭᱟ ᱥᱮ? ᱦᱩᱸᱪᱮᱫ?
ᱦᱮᱸ, ᱦᱮᱸ ᱡᱚᱢ ᱫᱚ ᱮᱢ ᱞᱮᱫᱟ ᱠᱚ, ᱴᱤᱯᱷᱤᱱ ᱛᱟᱦᱮᱸ ᱠᱟᱱᱟ᱾
ᱦᱮᱸ,
ᱴᱤᱯᱤᱱ ᱨᱮ ᱛᱟᱦᱮᱸ ᱠᱟᱱᱟ, ᱢᱤᱫᱴᱮᱱ ᱞᱟᱹᱰᱩ ᱛᱟᱦᱮᱸ ᱠᱟᱱᱟ ᱠᱷᱤᱨ ᱠᱚᱫᱚᱢ ᱛᱟᱦᱮᱸ ᱠᱟᱱᱟ᱾ ᱢᱤᱫᱴᱮᱱ ᱠᱩᱪᱩᱨᱤ ᱛᱟᱦᱮᱸᱠᱟᱱᱟ, ᱟᱨ ᱢᱤᱫᱴᱮᱱ ᱩᱢ,
ᱦᱮᱸ, ᱦᱮᱸ᱾
ᱚ ᱟᱨ ᱴᱤᱯᱷᱤᱱ ᱠᱮᱠ ᱛᱟᱦᱮᱸ ᱠᱟᱱ ᱛᱟᱦᱮᱸᱱᱟ, ᱟᱨ ᱱᱚᱛᱤᱪᱩᱨ ᱞᱟᱹᱰᱩ ᱛᱟᱦᱮᱸ ᱠᱟᱱᱟ᱾
ᱚ ᱟᱪᱪᱷᱟ, ᱦᱮᱸ, ᱦᱮᱸ᱾
ᱠᱚ ᱮᱢ ᱵᱟᱲᱟ ᱠᱟᱛᱮᱫ ᱟᱫᱚ, ᱡᱷᱚᱛᱚ ᱦᱚᱲ ᱦᱮᱡ ᱦᱳᱭ ᱱᱟ, ᱦᱟᱱᱛᱮ ᱱᱟᱛᱮ ᱪᱟᱞᱟᱣ ᱪᱟᱵᱟᱭᱱᱟ ᱠᱚ ᱡᱷᱚᱛᱚ᱾ ᱛᱚ ᱱᱟᱯᱟᱭ ᱜᱮ ᱦᱳᱭᱱᱟ, ᱟᱯᱮᱥᱮᱫ ᱫᱚ ᱵᱟᱝ ᱦᱳᱭᱳᱜ ᱜᱮᱭᱟ?
ᱟᱞ ᱥᱮᱜ ᱟᱞᱮᱥᱮᱫ ᱦᱚᱸ ᱦᱳᱭᱳᱜ ᱜᱮᱭᱟ, ᱟᱞᱮ ᱱᱚᱣᱟ ᱱᱚᱸᱰᱮ᱾ ᱮᱸ ᱢᱩᱨᱢᱩ ᱪᱷᱚᱠ ᱢᱮᱱᱟᱜᱼᱟ᱾ ᱚᱸᱰᱮ ᱚᱱᱟ ᱪᱳᱸᱠ ᱨᱮ ᱟᱨᱠᱤ ᱥᱟᱫᱷᱩ ᱢᱩᱨᱢᱩ,
ᱦᱩᱸ,
ᱥᱤᱫᱚ ᱢᱩᱨᱢᱩ ᱟᱨ ᱠᱟᱹᱱᱦᱩ ᱢᱩᱨᱢᱩ, ᱩᱱᱠᱩᱼᱩᱱᱠᱤᱱ
ᱠᱟᱱᱩ ᱩᱱᱠᱤᱱ ᱟᱨᱠᱤ, ᱵᱟᱦᱟ ᱢᱟᱞᱟ ᱟᱲᱟᱣᱼᱟᱜ ᱠᱤᱱᱟ ᱥᱮ?
ᱦᱮᱸ, ᱞᱟᱦᱟ ᱫᱚ ᱠᱚᱢ ᱥᱮ ᱠᱚᱢ ᱮᱠ ᱠᱤᱞᱳᱢᱤᱴᱟᱨ ᱠᱷᱚᱱᱟᱜ, ᱛᱟᱲᱟᱢ ᱦᱳᱭᱱᱟ, ᱚᱸᱰᱮ ᱠᱷᱚᱱᱟᱜ, ᱛᱟᱲᱟᱢ ᱛᱟᱲᱟᱢ ᱛᱮ, ᱪᱟᱞᱟᱣ ᱦᱳᱭᱱᱟ ᱞᱚᱴᱟ ᱞᱚᱴᱟ ᱫᱟᱜ ᱠᱚ, ᱚᱱᱟ ᱠᱚ ᱡᱚᱛᱚ ᱤᱭᱟᱹ ᱠᱟᱛᱮ, ᱛᱟᱯᱚᱨᱮ, ᱥᱮ ᱛᱟᱲᱟᱢ ᱛᱟᱲᱟᱢ ᱛᱮ, ᱮᱠ ᱠᱤᱞᱳᱢᱤᱴᱟᱨ ᱚᱸᱰᱮ ᱠᱷᱚᱱ ᱪᱟᱞᱟᱣ-ᱪᱟᱞᱟᱣ ᱠᱟᱛᱮ, ᱚᱱᱟ ᱢᱩᱨᱢᱩ ᱪᱷᱚᱠ ᱥᱮᱴᱮᱨ ᱦᱳᱭᱮᱱᱟ ᱾ ᱚᱱᱟ ᱯᱚᱨᱮ ᱥᱮᱴᱮᱨ ᱯᱚᱨᱮ ᱚᱸᱰᱮ ᱡᱟᱦᱟᱸ, ᱡᱚᱛᱚ ᱠᱷᱚᱱ ᱢᱟᱨᱟᱝ, ᱢᱟᱨᱟᱝ ᱟᱨᱠᱤ ᱟᱸ ᱜᱚᱢᱠᱮ ᱢᱮᱱᱟᱭᱟ ᱾ ᱩᱱᱤ ᱟᱨᱠᱤ, ᱛᱟᱯᱚᱨᱮᱜ ᱱᱚᱸᱰᱮ ᱯᱩᱡᱟᱹ ᱠᱚ ᱦᱩᱭᱱᱟ ᱟᱨᱠᱤ ᱯᱩᱡᱟᱹ ᱠᱚ ᱦᱩᱭ ᱠᱟᱛᱮ ᱢᱟᱞᱟ, ᱱᱮ ᱚᱱᱮ ᱞᱚᱴᱟ ᱫᱟᱜ ᱠᱚ ᱚᱱᱟ ᱠᱚ ᱩᱱᱠᱤᱱ ᱱᱤᱭᱟᱹ ᱴᱷᱮᱱ ᱫᱮᱜ ᱠᱟᱛᱮ ᱢᱩᱛᱤ ᱴᱷᱮᱱ ᱫᱮᱜ ᱠᱟᱛᱮ ᱚᱱᱟ ᱤᱭᱟᱹ ᱦᱩᱭ ᱱᱟ, ᱛᱟᱯᱚᱨᱮ ᱚᱱᱟ ᱤᱭᱟᱹ ᱠᱚᱞ ᱠᱟᱹᱴᱤᱜ ᱢᱟᱱᱮ ᱡᱟᱦᱟᱸ ᱥᱟᱱᱛᱚ ᱧᱚᱜ, ᱚᱸ ᱛᱤᱸᱜᱩᱱᱟᱠᱚ ᱟᱨᱠᱤ ᱢᱮᱜ ᱠᱚ ᱵᱚᱱᱫᱚ ᱠᱟᱛᱮᱜ ᱩᱱᱠᱩ ᱠᱚ ᱩᱭᱦᱟᱹᱨ ᱠᱚᱣᱟ ᱠᱚ,
ᱦᱮᱸ ᱦᱮᱸ ᱢᱟᱱᱮ ᱠᱚᱢ ᱥᱮ ᱠᱚᱢ ᱮᱸ ᱠᱚᱢ ᱥᱮ ᱠᱚᱢᱻ
ᱩᱱᱠᱩ ᱩᱭᱦᱟᱹᱨ ᱵᱟᱲᱟ ᱠᱟᱛᱮᱻ ᱡᱚᱦᱟᱨ ᱠᱟᱛᱮ ᱠᱟᱛᱮ ᱟᱨᱠᱤ ᱚᱸᱰᱮ ᱜᱚᱝᱠᱮ ᱥᱯᱤᱪ ᱠᱟᱹᱛᱤᱜ ᱮᱢ ᱮᱢ ᱠᱮᱫᱟ᱾ ᱡᱟᱦᱟᱸ ᱫᱚ ᱫᱤᱥ ᱟᱱ ᱫᱤᱵᱚᱥ ᱨᱮ ᱱᱚᱣᱟ ᱦᱮᱜ ᱢᱟᱱᱮ ᱱᱚᱣᱟ ᱦᱤᱞᱳᱜ ᱟᱨᱠᱤ ᱟᱴᱷᱨᱚ ᱥᱚ ᱯᱷᱤᱯᱴᱤ, ᱯᱷᱤᱯᱴᱤ ᱯᱷᱟᱭᱤᱵ ᱨᱮ
ᱟᱴᱷᱨᱚ ᱥᱚ ᱯᱷᱤᱯᱴᱤ ᱯᱷᱟᱭᱤᱵ ᱨᱮ ᱞᱟᱹᱰᱷᱟᱹᱭ ᱠᱟᱛᱮ ᱟᱵᱚ ᱥᱟᱱᱛᱟᱞ, ᱥᱟᱱᱛᱟᱞ ᱨᱮᱱᱟᱜ ᱥᱚᱢᱟᱡᱽ ᱯᱩᱨᱟᱹᱻ ᱟᱸ ᱤᱭᱟᱹ ᱞᱮᱜ ᱢᱟᱱᱮ ᱚᱸᱰᱮ ᱵᱨᱤᱴᱤᱥ ᱠᱷᱚᱱᱟᱜ ᱪᱷᱟᱲᱟᱣ ᱠᱟᱛᱮ ᱱᱚᱣᱟ ᱛᱮᱦᱮᱧ ᱵᱚ ᱟᱵᱚᱣᱟᱜ ᱱᱚᱣᱟ ᱱᱤᱱᱟᱹᱜ ᱦᱚᱸᱠ ᱵᱚ ᱧᱟᱢ ᱠᱟᱜ-ᱟ ᱡᱮ
ᱦᱮᱸ
ᱟᱵᱚ ᱥᱟᱣᱫᱷᱤᱱ ᱨᱮ ᱢᱮᱱᱟᱜ ᱵᱚᱱᱟ᱾ ᱡᱚᱛᱚ ᱩᱱᱠᱩ ᱥᱤᱫᱚ ᱢᱩᱨᱢᱩ, ᱠᱟᱱᱦᱩ ᱢᱩᱨᱢᱩ ᱛᱟᱯᱚᱨᱮ ᱪᱟ ᱪᱟ ᱪᱟᱸᱫᱩ ᱪᱟᱸᱫ ᱢᱩᱨᱢᱩ ᱛᱟᱯᱚᱨᱮ ᱵᱷᱟᱹᱭᱨᱚᱵᱽ ᱢᱩᱨᱢᱩ ᱟᱨ ᱛᱟᱯᱚᱨᱮ ᱯᱷᱩᱞᱚ ᱢᱩᱨᱢᱩ ᱡᱟᱱᱚ ᱢᱩᱨᱢᱩ, ᱩᱱᱠᱩ ᱡᱚᱛᱚ ᱡᱚᱛᱚ ᱜᱮ ᱡᱚᱦᱟᱨ ᱠᱟᱛᱮ ᱦᱮᱸ ᱟᱞᱮ ᱡᱚᱛᱚ ᱟᱨ ᱡᱟᱦᱟᱸᱭ ᱠᱚ ᱡᱩᱫᱤ ᱢᱟᱱᱮ ᱤᱥᱯᱤᱪ ᱮᱢ ᱡᱩᱫᱤ ᱚᱸᱰᱮ ᱛᱟᱸᱦᱮᱱ ᱠᱷᱟ ᱚᱸᱰᱮ ᱮᱢ ᱫᱟᱲᱮ ᱠᱮᱭᱟ ᱠᱚ, ᱠᱤᱱᱛᱩ ᱵᱟᱨ ᱯᱮ ᱦᱚᱲ ᱚᱝᱠᱟ ᱤᱥᱯᱤᱪ ᱠᱚ ᱮᱢ ᱠᱮᱫᱟ ᱠᱚ, ᱟᱨ ᱤᱥᱯᱤᱪ ᱠᱚ ᱮᱢ ᱵᱟᱲᱟ ᱠᱟᱛᱮ ᱟᱨ ᱨᱩᱣᱟᱹᱲ ᱦᱩᱭ ᱱᱟ ᱛᱟᱯ ᱨᱮ
ᱟᱪ ᱪᱷᱟ
ᱠᱟᱹᱴᱤᱜ ᱢᱟᱱᱮ ᱫᱟᱠᱟ ᱠᱚ ᱪᱚᱫᱟ ᱞᱮᱫᱟ ᱠᱚ, ᱫᱟᱠᱟ ᱠᱚ ᱡᱚᱢ ᱵᱟᱲᱟ ᱠᱟᱛᱮ ᱫᱟᱠᱟ ᱠᱚ ᱫᱟᱹᱞ ᱠᱚ ᱟᱨ ᱱᱚᱠᱟ ᱢᱤᱥᱴᱤ ᱠᱚ ᱛᱟᱦᱮᱸ ᱟᱨ ᱱᱠᱟ ᱤᱱᱟᱹ ᱠᱚ ᱡᱚᱢ ᱵᱟᱲᱟ ᱠᱟᱛᱮᱜ ᱟᱨᱠᱤ ᱨᱩᱣᱟᱹᱲ ᱦᱩᱭ ᱱᱟ᱾
ᱦᱮᱸ
ᱦᱮᱸ ᱚᱱᱟ ᱱᱚᱣᱟ ᱦᱤᱞᱳᱜ ᱡᱩᱫᱤ ᱤᱱᱠᱩ ᱞᱟᱹᱜᱤᱫ ᱡᱩᱫᱤ ᱤᱱᱟᱹᱜ ᱤᱱᱟᱹ ᱤᱱᱟᱹᱜ ᱴᱟᱜ ᱡᱩᱫᱤ ᱵᱟᱵᱚ ᱠᱚᱨᱟᱣᱟ ᱮᱱᱠᱷᱟᱱ ᱫᱚ ᱟᱵᱚ ᱫᱚ ᱥᱟᱱᱛᱟᱲ ᱥᱟᱱᱛᱟᱲ ᱥᱚᱢᱟᱡᱽ ᱨᱮᱱᱟᱜ ᱟᱹᱰᱤ ᱵᱟᱹᱲᱤᱡ ᱵᱚ ᱠᱟᱹᱢᱤᱭᱟ᱾ ᱪᱮᱫ ᱥᱮ ᱟᱵᱚ ᱜᱮ ᱛᱚ ᱟᱵᱚ ᱟᱵᱚ ᱜᱮ ᱛᱚ ᱢᱟᱱᱮ ᱡᱟᱦᱟ ᱪᱮᱫ ᱠᱚ ᱞᱟᱹᱭ-ᱟ ᱚᱱᱟ ᱯᱷᱤᱭᱩ ᱪᱟᱨ ᱥᱴᱩᱰᱮᱱᱴ ᱠᱟᱱᱟ ᱵᱚᱱ ᱢᱟᱱᱮ ᱟᱵᱚ ᱟᱵᱚ ᱡᱩᱫᱤ ᱵᱟ ᱵᱚ ᱞᱟᱦᱟᱜ-ᱟ ᱮᱱᱠᱷᱟᱱ ᱟᱵᱚ ᱨᱮᱱ ᱞᱟᱛᱟᱨ ᱠᱚ ᱪᱤᱠᱟᱹ ᱛᱮ ᱟᱨᱦᱚᱸ ᱞᱟᱦᱟᱜ ᱟᱠᱚ ᱡᱮ ᱩᱱᱠᱩ ᱪᱤᱠᱟᱹ ᱛᱮᱠᱚ ᱵᱩᱡᱽ ᱧᱟᱢᱟ ᱡᱮ ᱱᱩᱝᱠᱩ ᱠᱚ ᱛᱟᱦᱮᱸ ᱠᱟᱱᱟ ᱱᱩᱝᱠᱩ ᱱᱩᱝᱠᱩ ᱦᱚᱛᱮᱜ ᱛᱮᱜᱮ ᱟᱞᱮ ᱱᱩᱱᱟᱹᱜ ᱴᱟᱜ ᱱᱚᱰᱮ ᱵᱚ ᱛᱤᱸᱜᱩ ᱟᱠᱟᱱᱟ ᱱᱤᱱᱟᱹᱜ ᱴᱟᱜ ᱟᱵᱚ ᱦᱚᱸᱠ ᱵᱚ ᱱᱚᱸᱰᱮ ᱟᱵᱚ ᱱᱚᱣᱟ ᱡᱟᱭᱜᱟ ᱨᱮ ᱦᱚᱸᱠ ᱢᱮᱱᱟᱜ ᱛᱟᱵᱚ ᱱᱟ ᱟᱨ ᱱᱚᱸᱰᱮ ᱚᱱᱟ ᱫᱤᱥᱚᱢ ᱨᱮ ᱦᱚᱸᱠ
ᱦᱮᱸ ᱱᱚᱣᱟ ᱫᱤᱥᱚᱢ ᱱᱚᱣᱟ ᱫᱷᱟᱹᱨᱛᱤ ᱱᱚᱣᱟ ᱫᱷᱟᱹᱨᱛᱤ ᱨᱮᱱᱟᱜ ᱱᱚᱣᱟ ᱡᱟᱦᱟ ᱵᱷᱩᱢᱤ ᱟᱨ ᱱᱚᱣᱟ ᱫᱤᱥᱚᱢ ᱨᱮᱱ ᱱᱚᱣᱟ ᱱᱚᱣᱟ ᱦᱚᱸᱠ ᱫᱚ ᱩᱱᱠᱩ ᱩᱱᱠᱩ ᱠᱷᱟ ᱛᱤᱨ ᱛᱮᱜᱮ ᱟᱵᱚ ᱵᱚᱱ ᱧᱟᱢ ᱠᱟᱜ-ᱟ᱾ ᱵᱟᱠᱷᱟᱱ ᱫᱚ ᱱᱤᱛᱚᱜ ᱱᱤᱛᱚᱜ ᱛᱮ ᱟᱵᱚ ᱦᱚᱸ ᱪᱮᱫ ᱪᱚ ᱪᱤᱠᱟᱹ ᱠᱚᱜ-ᱟ ᱵᱚ ᱩᱱᱠᱩ ᱡᱩᱫᱤ ᱵᱟᱠᱚ ᱡᱩᱫᱤ ᱛᱟᱦᱮᱸ ᱠᱚᱜ ᱠᱷᱟᱱ ᱱᱚᱝᱠᱟ ᱡᱩᱫᱤ ᱵᱟᱠᱚ ᱞᱟᱹᱲᱦᱟᱹᱭ ᱠᱮᱜ ᱠᱷᱟᱱ ᱟᱹᱰᱤ ᱟᱹᱰᱤ ᱟᱨ ᱟᱹᱰᱤ ᱠᱚᱥᱴᱚ ᱜᱮᱵᱚᱱ ᱧᱟᱢ ᱠᱚᱜ-ᱟ ᱧᱟᱢ ᱠᱚᱜ-ᱟ ᱵᱚᱱ ᱱᱤᱛᱚᱜ
ᱟᱪᱪᱷᱟ
ᱦᱮᱸ
ᱛᱟᱦᱚᱞᱮ ᱢᱤᱫ ᱴᱮᱱ ᱜᱟᱱ ᱦᱩᱹᱞ ᱥᱮᱨᱮᱧ ᱠᱚᱢ ᱵᱟᱰᱟᱭᱟ
ᱦᱩᱹᱞ ᱦᱩᱹᱞ ᱥᱮᱨᱮᱧ ᱵᱚᱞ ᱛᱮ ᱚᱱᱠᱟ ᱫᱚ ᱵᱟᱹᱧ ᱵᱟᱲᱟᱭᱟ᱾ ᱟᱸᱡᱚᱢ ᱚᱱᱠᱟ ᱠᱮᱞᱟᱥ ᱠᱮᱞᱟᱥ ᱨᱮᱧ ᱯᱟᱲᱦᱟᱣ ᱵᱟᱲᱟ ᱞᱮ ᱫᱟᱹᱧ ᱠᱤᱱᱛᱩ ᱚᱱᱠᱟ ᱛᱚ ᱵᱟᱹᱧ ᱩᱭᱦᱟᱹᱨ ᱠᱟᱫᱟ
ᱚᱱᱠᱟ ᱡᱩᱫᱤ ᱩᱭᱦᱟᱹᱨᱟ ᱱᱤᱛᱚᱜ ᱮᱱ ᱠᱷᱟᱱ ᱠᱟᱹᱴᱤᱡ ᱜᱷᱟᱹᱲᱤᱡ ᱞᱟᱜᱟᱜ-ᱟ ᱡᱩᱫᱤ ᱠᱟᱹᱴᱤᱡ ᱛᱟᱦᱚᱞᱤᱧ ᱞᱟᱹᱭ ᱟᱢᱟ ᱦᱮᱸ ᱟᱢ ᱟᱢ ᱦᱩᱹᱞ ᱥᱮᱨᱮᱧ ᱮᱢ ᱵᱟᱲᱟᱭᱟ
ᱦᱮᱸ ᱵᱟᱲᱟᱭ ᱫᱚᱸᱧ ᱵᱟᱲᱟᱭᱟ ᱠᱤᱱᱛᱩ ᱚᱠᱛᱚ ᱟᱹᱰᱤ ᱯᱷᱞᱚᱜ ᱠᱟᱱᱟ ᱛᱚ ᱴᱟᱭᱤᱢ ᱦᱚᱸ ᱟᱢ ᱫᱚ ᱦᱩᱭᱩᱜ ᱠᱟᱱᱟ ᱤᱤᱱ ᱛᱮᱫᱚ ᱨᱚᱯᱚᱲ ᱦᱚᱸ ᱵᱟᱝ ᱜᱟᱱᱚᱜ-ᱟ ᱥᱮ ᱞᱟᱹᱭ ᱦᱚᱸ ᱵᱟᱝ ᱜᱟᱱᱚᱜ-ᱟ ᱛᱚ ᱟᱨ ᱢᱤᱫ ᱫᱷᱟᱣ ᱯᱷᱳᱱ ᱞᱮᱠᱷᱟᱱ ᱦᱚ ᱞᱟᱹᱭ ᱟᱢᱤᱧ
ᱤᱧ ᱡᱩᱫᱤᱧ ᱩᱭᱦᱟᱹᱨᱟ ᱮᱱᱠᱷᱟᱱ ᱫᱚ ᱠᱟᱹᱡ ᱪᱧ ᱫᱮᱡ ᱮᱱᱟ ᱪᱮᱫ ᱞᱮᱠᱟ ᱢᱤᱫᱴᱤᱡ ᱛᱟᱦᱮᱸ ᱠᱟᱱᱟ ᱦᱩᱞ ᱨᱮ ᱦᱩᱞ ᱦᱩᱞ ᱨᱮ ᱦᱩᱞ᱾ ᱥᱤᱫᱩᱠᱟᱱᱦᱩ ᱥᱤᱫᱩᱠᱱᱦᱩ ᱱᱟᱟᱢ ᱟᱢᱟᱨᱼᱼ ᱯᱷᱩᱞᱩᱞ ᱡᱟᱱ ᱪᱟᱸᱫᱽ ᱵᱷᱟᱭᱨᱼᱼ ᱵᱷᱨ ᱵᱷᱨ ᱥᱟᱹᱦ ᱫᱚ ᱠᱚ ᱪᱮᱫᱞᱮᱠᱟ ᱢᱤᱫᱴᱤᱡ ᱛᱟᱦᱮᱸ ᱠᱟᱱᱟ ᱤᱧ ᱫᱚ ᱵᱟᱹᱧ ᱩᱤᱭᱟᱹᱟᱹᱨ ᱫᱟᱲᱮᱭᱟᱜ ᱠᱟᱱᱟ᱾
ᱟᱪᱪᱷᱟ
ᱵᱤᱨᱤᱨ ᱥᱟᱹᱭᱫᱚᱼᱼ
ᱪ ᱫᱤᱥᱤᱥ ᱨᱮᱱᱟᱜᱢ ᱪᱮᱥᱴᱟ ᱠᱟᱫᱟ ᱚᱱᱟᱜᱮ ᱟᱹᱰᱤ ᱢᱟᱨᱟᱝᱠᱟᱼᱼ
ᱡᱚᱝᱜᱚᱞ ᱡᱚᱢᱤᱱ ᱡᱚᱝᱜᱚᱞ ᱡᱚᱢᱤᱱ ᱚᱨ ᱟᱯᱱᱟ ᱟᱫᱤᱠᱟᱨ ᱦᱳᱞ ᱠᱮ ᱜᱩᱡ ᱦᱞ ᱠ ᱜᱩᱡ ᱨᱮ ᱦ ᱦᱟᱨ ᱵᱟᱨ ᱛᱟᱯᱚᱨᱮ ᱪᱮᱫ ᱪᱚ ᱛᱟᱦᱮᱸ ᱠᱟᱱᱟᱮ ᱞᱚᱜᱚᱱ ᱵᱟᱹᱧ ᱩᱭᱦᱟᱹᱨ ᱫᱟᱲᱮᱭᱟᱜ ᱠᱟᱱᱟ ᱟᱨᱠᱤ ᱚᱱᱟ ᱫᱚ ᱠᱟᱹᱴᱤᱡ ᱤᱭᱟᱹ ᱞᱟᱜᱟᱜᱼᱟ ᱟᱹᱰᱤ ᱫᱤᱱ ᱦᱩᱭᱱᱟ ᱥᱮ ᱢᱟᱱᱮ ᱚᱱᱟ ᱡᱚᱠᱷᱚᱱ ᱦ ᱯᱷᱟᱭᱤᱵᱷ ᱥᱤᱠᱥ ᱥᱮᱵᱷᱮᱱ ᱠᱚᱨᱮ ᱮᱭᱤᱴ ᱱᱟᱭᱤᱱ ᱠᱚᱨᱮ ᱡᱚᱠᱷᱚᱱ ᱛᱟᱦᱮᱸ ᱠᱟᱱᱟ ᱛᱚᱠᱷᱚᱱᱼᱼ ᱟᱞᱟᱞᱮ ᱤᱱᱟᱹ ᱯᱚᱨᱮ ᱟᱫᱚ ᱩᱱᱟᱹᱜ ᱫᱚ ᱵᱟᱝ ᱯᱟᱲᱦᱟᱣ ᱦᱩᱭ ᱟᱠᱟᱱᱟ᱾ ᱱᱚᱝᱠᱟ ᱢᱟᱱᱮ ᱚᱱᱟ ᱵᱩᱦᱤ ᱢᱤᱫᱴᱤᱡ ᱛᱟᱦᱮᱸ ᱠᱟᱱᱟ ᱚᱱᱟ᱾ ᱦ ᱡᱚᱛᱚ ᱤᱭᱟᱹ ᱨᱮᱱᱟᱜ ᱯᱟᱨᱟᱵᱽ ᱠᱚᱨᱮᱱᱟᱜ ᱥᱮᱨᱮᱧ ᱠᱚ ᱤᱭᱟᱹ ᱠᱚ ᱚᱱᱟᱨᱮ ᱛᱟᱦᱮᱸ ᱠᱟᱱᱟ᱾
ᱟᱪᱪᱷᱟ
ᱟᱠᱮ ᱫᱳᱝ ᱞᱟᱜᱲᱮ ᱛᱟᱯᱚᱨᱮ ᱱᱚᱛᱮ ᱦᱩᱞ ᱨᱮᱱᱟᱜ ᱥᱮᱨᱮᱧ ᱠᱚ ᱟᱹᱰᱤ ᱠᱤᱪᱷᱩ ᱨᱮᱱᱟᱜ ᱥᱮᱨᱮᱧ ᱚᱸᱰᱮ ᱚᱞ ᱦᱩᱭ ᱞᱮᱱᱟ᱾ ᱢᱟᱱᱮ ᱚᱞ ᱛᱟᱦᱮᱸ ᱠᱟᱱᱟ ᱟᱨᱠᱤ ᱚᱱᱟ ᱠᱚ ᱯᱟᱲᱟᱣ ᱵᱟᱲᱟ ᱦᱩᱭᱞᱱ ᱛᱟᱦᱮᱸᱱᱟ ᱟᱫᱚ ᱤᱱᱟ᱾ ᱫᱤᱱ ᱦᱩᱭᱱᱟ ᱥᱮ ᱟᱫᱚ ᱚᱱᱟ ᱫᱚ ᱵᱟᱝ ᱛᱟᱦᱮᱱᱟ ᱱ ᱟᱫᱚᱼᱼ
ᱟᱪᱪᱷᱟ
ᱦᱮᱸ ᱦᱮᱸ ᱛᱟᱯᱚᱨᱮ ᱱᱚᱛᱮ ᱟ ᱦᱤᱱᱫᱤᱛᱮ ᱢᱟᱱᱮᱼᱼ ᱯᱟᱲᱟᱣ ᱦᱩᱭ ᱞᱮᱱᱟ ᱟᱨᱠᱤ ᱩᱱ ᱩᱚᱱᱚᱠᱛ ᱫᱚ ᱥᱟᱱᱛᱟᱞᱤ ᱛᱮ ᱟᱨᱠᱤ ᱚᱱᱟ ᱦᱤᱱᱫᱤ ᱛᱮ ᱛᱟᱦᱮᱸ ᱠᱟᱱᱟ᱾ ᱡ ᱦᱮᱸ ᱚᱱᱟ ᱡᱚᱠᱷᱚᱱ ᱚᱱᱮᱼᱼ ᱤᱭᱟᱹ ᱤᱭᱮ ᱦᱩᱭᱩᱜ ᱠᱟᱱ ᱛᱦᱱᱟ ᱵᱩᱨᱩ ᱯᱟᱛᱟ ᱠᱚᱨᱮ ᱩᱱ ᱡᱚᱠᱷᱚᱱ ᱮ ᱵᱦᱤ ᱠᱚ ᱦ ᱠᱚ ᱚᱸᱰᱮ ᱦᱟᱛᱟᱣ ᱦᱩᱭ ᱞᱮᱱᱟ᱾ ᱦᱮᱸ ᱡᱷᱟᱲᱠᱷᱚᱱᱰ ᱨᱮ ᱢᱤᱫᱴᱮᱡ ᱵᱩᱨᱩ ᱯᱟᱛᱟ ᱦ ᱦᱩᱭᱩᱜ ᱥᱮ ᱮ ᱪᱮᱫ ᱵᱩᱨᱩ ᱯᱟᱛᱟ ᱦᱩᱭᱩᱜ ᱦᱤᱲᱤᱧ ᱠᱮᱫᱮᱜᱼᱟᱹᱧ ᱧᱩᱛᱩᱢ ᱛᱟᱭ ᱦᱩᱰᱤᱧ ᱞᱤᱧ ᱪᱟᱞᱟᱣ ᱦᱟᱛᱟᱣ ᱞᱮᱫᱟ ᱛᱚ ᱚᱱᱟᱜᱮ ᱦᱮᱸ ᱚᱱᱟᱜᱮ ᱯᱟᱲᱦᱟᱣ ᱦᱩᱭ ᱞᱮᱱᱟ᱾ ᱠᱟᱴᱤᱡ ᱠᱟᱴᱤᱡ ᱱᱤᱛᱚᱜ ᱫᱚ ᱟᱹᱰᱤ ᱫᱤᱱ ᱦ ᱦᱤᱲᱤᱧ ᱠᱤᱧ ᱟᱫᱚ ᱢᱟᱱᱮ ᱟᱵᱚᱼᱼ ᱟᱵᱚ ᱫᱚ ᱵᱟᱲᱟᱭ ᱫᱚᱨᱠᱟᱨ ᱟᱵᱚᱜᱮ ᱢᱟᱱᱮ ᱚᱱᱠᱟ ᱚᱱᱟ ᱠᱚᱫᱚ ᱵᱟᱹᱲᱤᱡ ᱜᱮᱼᱟ ᱵᱚᱼᱼ ᱤᱧ ᱫᱚ ᱱᱤᱦᱟᱹ ᱢᱤᱫᱴᱤᱡ ᱟᱨ ᱢᱤᱫᱴᱮᱱ ᱵᱳᱭ ᱫᱚ ᱱᱤᱦᱟᱹᱧ ᱚᱱᱟᱫᱚ ᱱᱤᱛᱮ ᱫᱚᱨᱠᱟᱨ ᱟᱢ ᱦᱚᱸ ᱟᱢ ᱦᱚᱸ ᱧᱮᱞ ᱢᱮ ᱡᱩᱫᱤ ᱵᱟᱵᱚ ᱚᱱᱟ ᱵᱟᱵᱚ ᱵᱟᱲᱟᱭ᱾
ᱦᱸ ᱚᱱᱟ
ᱟᱵᱚᱨᱮᱱ ᱜᱤᱫᱽᱨᱟᱹ ᱡᱫᱤ ᱟᱵᱚᱨᱮᱱ ᱜᱤᱫᱽᱨᱟᱹ ᱟᱵᱚᱨᱮᱱ ᱜᱤᱫᱽᱨᱟᱹᱼᱼ
ᱦᱟᱯᱮᱱ ᱡᱮᱱᱟᱨᱮᱥᱮᱱ ᱨᱮᱱ ᱜᱤᱫᱽᱨᱟᱹ ᱠᱚ ᱱᱚᱣᱟ ᱠᱚ ᱵᱟᱝᱠᱚ ᱪᱮᱫᱟ ᱛᱚ
ᱦᱮᱸ ᱩᱝᱠᱩ ᱜᱮ ᱟᱨᱠᱤ ᱦᱟᱯᱮᱱ ᱡᱮᱱᱟᱨᱥᱱ ᱡᱟᱦᱟᱸ ᱛᱤᱱ ᱡᱟᱦᱟᱸ ᱛᱱᱟᱹᱜ ᱦᱤᱡᱩᱜ ᱠᱟᱱᱟ ᱠᱚ ᱟᱨᱠᱤ
ᱦᱮᱸ ᱛᱚ ᱛᱟᱦᱞᱮ ᱟᱸ ᱚᱠᱛᱚ ᱠᱚᱦᱚᱸ ᱟᱢᱫᱟ ᱦᱩᱭᱱᱟ ᱛᱟᱦᱞᱮ ᱛᱮᱦᱮᱧ ᱫᱚ ᱱᱚᱝᱠᱟ ᱜᱮ, ᱡᱚᱦᱟᱨ ᱜᱮ
ᱴᱷᱤᱠᱜᱮᱭᱟ ᱢᱟ ᱛᱟᱦᱞᱮ
ᱦᱮᱸ ᱢᱟ ᱛᱟᱦᱚᱞᱮ
ᱡᱚᱦᱟᱨ ᱜᱮ ᱡᱚᱦᱟᱨ᱾